ᱜᱚᱢᱠᱮ ᱡᱚᱦᱟᱨ ᱜᱮ ᱡᱚᱦᱟᱨ ᱜᱮ
ᱜᱚᱝᱠᱮ ᱱᱟᱯᱟᱭ ᱵᱟᱲᱟᱭ ᱜᱮᱭᱟ ᱵᱤᱱ
ᱦᱮᱸ ᱜᱚᱝᱠᱮ ᱟᱹᱞᱤᱧ ᱫᱚ ᱠᱷᱚᱱᱟᱜ ᱱᱤᱛᱚᱜ ᱫᱚ ᱱᱟᱯᱟᱭ ᱵᱟᱲᱟ ᱜᱮ ᱢᱮᱱᱟᱜ ᱞᱤᱧᱟᱹ ᱟᱨ ᱟᱵᱮᱱ ᱜᱮ
ᱦᱮᱸ ᱜᱚᱝᱠᱮ ᱟᱹᱞᱤᱧ ᱦᱚᱸ ᱱᱟᱯᱟᱭ ᱵᱟᱲᱟ ᱜᱮ ᱱᱤᱛᱚᱜ ᱫᱚ ᱢᱮᱱᱟᱜ ᱞᱤᱧᱟ ᱟᱫᱚ ᱱᱚᱣᱟ ᱜᱮ ᱟᱹᱰᱤ ᱪᱟᱥ ᱠᱟᱹᱢᱤ ᱥᱟᱢᱴᱟᱣ ᱵᱟᱲᱟ ᱠᱟᱛᱮᱫ ᱦᱚᱲᱢᱚ ᱠᱚ ᱞᱟᱸᱜᱟ ᱧᱚᱜ ᱵᱩᱡᱷᱟᱹᱜ ᱠᱟᱱ ᱛᱮᱞᱤᱧ ᱜᱤᱛᱤᱡ ᱵᱟᱲᱟᱭ ᱠᱟᱱᱟ ᱢᱮᱫ ᱛᱮᱫᱚ ᱡᱟᱹᱯᱤᱫ ᱫᱚ ᱵᱟᱝ ᱦᱤᱡᱩᱜ ᱠᱟᱱᱟ ᱠᱤᱱᱛᱩ
ᱦᱳᱭ ᱦᱳᱭ ᱚᱱᱟ ᱢᱟ ᱠᱟᱛᱷᱟ ᱠᱟᱱ ᱜᱮᱭᱟ ᱡᱟᱹᱯᱤᱫ ᱦᱚᱸ ᱪᱤᱠᱟᱹᱛᱮ ᱦᱤᱡᱩᱜᱼᱟ ᱱᱚᱜᱼᱚᱭ ᱪᱟᱥ ᱠᱟᱹᱢᱤ ᱨᱮᱦᱟᱸᱜ ᱴᱷᱤᱠ ᱧᱚᱜ ᱫᱟᱜ ᱡᱟᱹᱲᱤᱭᱮᱫ ᱠᱟᱱᱟᱭ ᱥᱮ ᱵᱟᱝ ᱟᱨ ᱠᱷᱮᱛ ᱠᱚᱨᱮ ᱫᱟᱜ ᱠᱚᱦᱚᱸ ᱛᱚᱸᱵᱟᱜ ᱠᱟᱱᱟ ᱥᱮ ᱵᱟᱝ
ᱮᱠᱫᱚᱢ ᱮᱠᱫᱚᱢ ᱮᱠᱫᱚᱢ ᱟᱫᱚ ᱜᱚᱢᱠᱮ ᱛᱮᱦᱮᱧ ᱫᱚ ᱢᱤᱫᱴᱮᱱ ᱦᱩᱰᱤᱧ ᱢᱟᱪᱷᱟ ᱱᱚᱣᱟ ᱜᱟᱯᱟᱞᱢᱟᱨᱟᱣ ᱨᱮ ᱢᱤᱫᱴᱟᱝ ᱥᱟᱛᱟᱢ ᱡᱩᱫᱤ ᱥᱟᱵ ᱨᱟᱠᱟᱵ ᱞᱮᱠᱷᱟᱱ ᱜᱚᱢᱠᱮ ᱠᱟᱹᱴᱤᱡ ᱱᱟᱯᱟᱭ ᱠᱚᱜᱼᱟ ᱯᱟᱞᱮ ᱵᱟᱝ
ᱦᱳᱭ ᱦᱳᱭ ᱦᱳᱭ ᱮᱠᱫᱚᱢ ᱢᱟ ᱟᱫᱚ ᱟᱵᱤᱱ ᱜᱮ ᱚᱱᱠᱟᱱᱟᱜ ᱦᱩᱰᱤᱧ ᱧᱚᱜ ᱥᱟᱛᱟᱢ ᱥᱟᱵ ᱨᱟᱠᱟᱵ ᱵᱮᱱ
ᱦᱮᱸ ᱜᱚᱢᱠᱮ ᱛᱚ ᱥᱟᱛᱟᱢ ᱫᱚ ᱜᱚᱢᱠᱮ ᱱᱚᱜᱼᱚᱭ ᱫᱟᱲᱟᱱ ᱵᱟᱨᱟᱭ ᱤᱫᱤ ᱠᱟᱛᱮ ᱜᱮᱞᱟᱝ ᱜᱟᱞ ᱢᱟᱨᱟᱣ ᱧᱚᱜᱟ
ᱦᱳᱭ ᱦᱳᱭ ᱚᱱᱟ ᱦᱚᱸ ᱱᱟᱯᱟᱭᱚᱜ ᱜᱮᱭᱟ
ᱦᱩᱸ ᱟᱪᱪᱷᱟ ᱜᱚᱝᱠᱮ ᱫᱟᱬᱟᱱ ᱡᱩᱫᱤ ᱠᱟᱹᱴᱤᱡ ᱜᱟᱞᱢᱟᱨᱟᱣ ᱤᱧ ᱮᱦᱚᱵ ᱛᱟᱞᱟᱝᱟ ᱯᱳᱭᱞᱳ ᱨᱮ ᱜᱮᱞᱟᱝ ᱧᱮᱞᱟ ᱫᱟᱬᱟᱱ ᱫᱟᱬᱟ ᱫᱚ ᱜᱚᱢᱠᱮ ᱚᱠᱟ ᱠᱚᱨᱮᱢ ᱫᱟᱬᱟ ᱟᱠᱟᱫ ᱜᱮᱭᱟ ᱚᱱᱛᱮᱱᱟᱜ ᱟᱭᱢᱟ ᱞᱮᱠᱟᱱᱟᱜ ᱴᱚᱴᱷᱟ ᱠᱚᱨᱮᱫ
ᱟᱭᱢᱟ ᱠᱚᱨᱮᱱᱟᱜ ᱴᱚᱴᱷᱟ ᱫᱚ ᱜᱚᱢᱠᱮ ᱟᱹᱞᱤᱧ ᱫᱚ ᱪᱮᱫ ᱞᱤᱧ ᱞᱟᱹᱭᱟᱵᱮᱱᱟ ᱦᱩᱰᱤᱧ ᱩᱢᱮᱨ ᱠᱷᱚᱱᱜᱮ
ᱦᱳᱥᱴᱮᱞ ᱠᱚᱨᱮ ᱞᱤᱧ ᱛᱟᱦᱮᱸ ᱵᱟᱲᱟ ᱠᱟᱱᱟ ᱥᱮ ᱟᱪᱪᱷᱟ
ᱟᱫᱚ ᱠᱷᱟᱱ ᱦᱟᱸᱜ ᱟᱹᱞᱤᱧ ᱫᱚ ᱡᱟᱦᱟᱸ ᱛᱤᱱᱟᱹᱜ ᱚᱠᱛᱚ ᱠᱚᱞᱤᱧ ᱧᱟᱢ ᱟᱠᱟᱫᱟ ᱤᱱᱟᱹ ᱯᱚᱨᱮᱜᱮ ᱦᱟᱸᱜ ᱞᱟᱹᱭ ᱜᱟᱱᱚᱜᱼᱟ ᱥᱟᱺᱜᱤᱧ ᱥᱟᱺᱜᱤᱧ ᱠᱚᱜᱮᱞᱤᱧ ᱫᱟᱬᱟ ᱟᱠᱟᱫᱟ
ᱟᱪᱪᱷᱟ ᱟᱫᱚ ᱚᱱᱠᱟᱱᱟᱜ ᱴᱚᱴᱷᱟ ᱠᱚᱫᱚ ᱜᱚᱢᱠᱮ ᱠᱟᱹᱴᱤᱡ ᱮᱢ ᱞᱟᱹᱭ ᱞᱮᱠᱷᱟᱱ ᱱᱟᱯᱟᱭ ᱠᱚᱜᱼᱟ
ᱦᱳᱭ ᱦᱳᱭ ᱚᱱᱟ ᱴᱚᱴᱷᱟ ᱠᱚᱫᱚ ᱦᱩᱭᱩᱜ ᱠᱟᱱᱟ ᱦᱟᱸᱜ ᱫᱟᱨᱡᱤᱞᱤᱝ ᱵᱮᱱ ᱟᱸᱡᱚᱢ ᱟᱠᱟᱫᱟ
ᱦᱮᱸ ᱜᱚᱢᱠᱮ ᱟᱸᱡᱚᱢ ᱫᱚᱞᱤᱧ ᱟᱸᱡᱚᱢ ᱠᱟᱜᱼᱟ ᱾ ᱟᱹᱞᱤᱧ ᱦᱚᱸ ᱜᱚᱢᱠᱮ ᱪᱟᱞᱟᱣ ᱫᱚ ᱩᱱ ᱦᱟᱹᱵᱤᱡ ᱫᱚ ᱵᱟᱹᱞᱤᱧ ᱪᱟᱞᱟᱣ ᱠᱟᱱᱟ ᱦᱟᱸᱜ ᱟᱸᱡᱚᱢ ᱫᱚᱞᱤᱧ ᱟᱸᱡᱚᱢ ᱟᱠᱟᱫ ᱜᱮᱭᱟ ᱯᱟᱞᱮᱫ ᱦᱟᱸᱜ
ᱡᱩᱫᱤ ᱵᱮ ᱟᱵᱮᱱ ᱡᱩᱫᱤ ᱵᱮ ᱟᱵᱮᱱ ᱡᱩᱫᱤ ᱚᱱᱟ ᱯᱚᱨᱮ ᱟᱹᱞᱤᱧ ᱦᱚᱞᱤᱧ ᱪᱟᱞᱟᱣ ᱟᱠᱟᱱ ᱜᱮᱭᱟ ᱾ ᱟᱪᱪᱷᱟ, ᱪᱪᱷᱟ, ᱪᱪᱷᱟ, ᱛᱟᱦᱚᱞᱮ ᱜᱚᱢᱠᱮ ᱟᱸᱡᱚᱢ ᱠᱟᱜ ᱟᱹᱧ ᱱᱚᱣᱟ ᱾ ᱮᱸ ᱥᱳᱥᱟᱞ ᱢᱤᱰᱤᱭᱟ ᱥᱮ ᱱᱚᱜᱼᱚᱭ ᱱᱟᱦᱟᱜ ᱤᱱᱴᱟᱨᱱᱮᱴ ᱫᱩᱜᱽ ᱨᱮᱫᱚ ᱤᱧ ᱦᱚᱸ ᱾ ᱜᱚᱝᱠᱮ ᱠᱟᱹᱴᱤᱡ ᱢᱳᱵᱟᱭᱤᱞ ᱠᱚ ᱚᱱᱛᱮ ᱜᱮᱞᱤᱧ ᱧᱮᱞ ᱵᱟᱲᱟ ᱟᱠᱟᱜᱼᱟ ᱚᱱᱛᱮ ᱫᱚ ᱩᱥᱩᱞ ᱩᱥᱩᱞ ᱵᱩᱨᱩ ᱵᱟᱝᱢᱟ ᱪᱟ ᱠᱚᱠᱚ ᱪᱟᱥ ᱟ ᱾ ᱛᱟᱦᱚᱞᱮ ᱜᱚᱢᱠᱮ ᱥᱟᱹᱨᱤ ᱠᱟᱱᱟ ᱥᱮ ᱪᱮᱫ ᱜᱚᱝᱠᱮ?
ᱦᱮᱸ ᱜᱚᱢᱠᱮ ᱚᱱᱛᱮ ᱫᱚ ᱚᱱᱠᱟᱜ ᱜᱮ ᱪᱟ ᱨᱮᱱᱟᱜ ᱪᱟᱥ ᱫᱚ ᱫᱚᱢᱮ ᱜᱮ, ᱟᱵᱮᱱ ᱞᱟᱹᱭᱛᱮ ᱵᱟᱝᱵᱮᱱ ᱯᱟᱹᱛᱭᱟᱹᱜᱼᱟ ᱟᱹᱞᱤᱧ ᱡᱚᱠᱷᱚᱱ ᱫᱟᱨᱡᱤᱞᱤᱝ ᱞᱟᱹᱭ ᱜᱟᱱᱚᱜᱼᱟ ᱾ ᱱᱤᱭᱟᱹ ᱫᱷᱚᱢ ᱢᱮᱥᱟ ᱟᱹᱞᱤᱧ ᱞᱤᱧ ᱪᱟᱞᱟᱣ ᱟᱠᱟᱱᱟ ᱡᱟᱹᱱᱤᱡ ᱯᱮ ᱡᱜᱷᱟ ᱞᱤᱧ ᱪᱟᱞᱟᱣ ᱟᱠᱟᱱᱟ ᱾
ᱟᱪᱪᱷᱟ ᱟᱪᱪᱷᱟ ᱟᱪᱪᱷᱟ ᱟᱹᱰᱤ ᱱᱟᱯᱟᱭ ᱾
ᱟᱨ ᱟᱞᱚᱵᱮᱱ ᱞᱟᱹᱭᱟ ᱟᱵᱮᱱ ᱥᱤᱞᱤᱜᱩᱲᱤ ᱵᱚᱞᱚᱜ ᱢᱟᱱᱮᱜ ᱜᱮ ᱡᱟᱦᱟᱸ ᱥᱮᱱ ᱜᱮᱵᱮᱱ ᱠᱚᱭᱚᱜᱟ ᱥᱩᱫᱷᱩ ᱵᱮᱱ ᱧᱮᱞᱟ ᱡᱮ ᱢᱤᱫ ᱰᱟᱸᱰᱟ ᱠᱚᱛᱮᱮᱫ ᱪᱟ ᱫᱟᱨᱮ ᱢᱮᱱᱟᱜᱼᱟ ᱾
ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱜᱚᱢᱠᱮ ᱚᱱᱛᱮ ᱢᱟ ᱪᱟ ᱵᱟᱜᱟᱱ ᱢᱟ ᱫᱚᱢᱮ ᱜᱮ ᱢᱮᱱᱟᱜᱼᱟ ᱛᱟᱦᱚᱞᱮ ᱜᱚᱢᱠᱮ ᱚᱱᱛᱮᱱᱟᱜ ᱪᱟ ᱥᱟᱠᱟᱢ ᱡᱩᱫᱤ ᱦᱮᱴᱮᱡ ᱠᱟᱛᱮ ᱯᱚᱠᱮᱴ ᱨᱮ ᱵᱟᱭ ᱟᱹᱜᱩ ᱠᱟᱛᱮᱫ ᱱᱚᱛᱨᱮ ᱪᱟ ᱞᱮᱠᱷᱟᱱ ᱜᱚᱢᱠᱮ ᱵᱟᱝ ᱡᱩᱛ ᱠᱚᱜᱼᱟ ᱯᱟᱞᱮᱫ,
ᱦᱮᱸ ᱜᱟᱱᱚᱜ ᱜᱮᱭᱟ ᱾ ᱚᱱᱟ ᱦᱚᱸ ᱜᱟᱱᱚᱜ ᱜᱮᱭᱟ ᱾
ᱦᱩᱸ ᱟᱪᱪᱷᱟ ᱟᱹᱞᱤᱧ ᱦᱚᱸᱞᱤᱧ ᱟᱹᱜᱩ ᱵᱟᱲᱟᱣ ᱠᱟᱫᱟ ᱚᱱᱠᱟ ᱠᱟᱛᱮᱫ ᱜᱮ, ᱟᱪᱪᱷᱟ
ᱟᱨ ᱟᱹᱞᱤᱧ ᱫᱚ ᱥᱚᱵᱽ ᱥᱚᱢᱚᱭ ᱱᱚᱜ ᱱᱚᱣᱟ ᱜᱮᱞᱤᱧ ᱪᱤᱱᱛᱟᱹᱭᱟ ᱡᱮ ᱚᱱᱛᱮᱱᱟᱜ
ᱚᱱᱛᱮᱱᱟᱜ ᱫᱟᱨᱮ ᱱᱚᱱᱛᱮ ᱨᱮ ᱟᱹᱜᱩ ᱞᱮᱠᱷᱟᱱ ᱫᱚ ᱟᱹᱰᱤ ᱜᱮ ᱱᱟᱯᱟᱭ ᱠᱚᱜᱼᱟ, ᱦᱩᱸ
ᱟᱨ ᱟᱹᱜᱩᱨ ᱚᱱᱠᱟᱞᱤᱧ ᱨᱚᱦᱚᱭ ᱵᱟᱲᱟ ᱟᱠᱟᱫᱟ ᱧᱮᱞ ᱠᱟᱫᱟᱞᱤᱧ ᱡᱮ ᱵᱟᱝ ᱵᱟᱧᱪᱟᱣ ᱠᱟᱱᱟ ᱾
ᱟᱪᱪᱷᱟ, ᱪᱪᱷᱟ, ᱪᱪᱷᱟ, ᱟᱫᱚ ᱜᱚᱢᱠᱮ ᱟᱵᱮᱱ ᱟᱫᱚ ᱵᱤᱱ ᱞᱟᱹᱭ ᱠᱮᱜᱼᱟ ᱡᱮ ᱫᱟᱨᱡᱤᱞᱤᱝ ᱪᱟᱞᱟᱣ ᱠᱟᱛᱮᱫ ᱪᱟ ᱵᱟᱜᱟᱱ ᱠᱚᱵᱤᱱ ᱧᱮᱞ ᱠᱟᱜᱼᱟ ᱚᱠᱟ ᱞᱮᱠᱟ ᱛᱟᱠᱚ
ᱮ ᱨᱚᱦᱚᱭ ᱠᱟᱜᱼᱟ ᱟᱨ ᱪᱮᱫᱠᱟᱱ ᱫᱟᱨᱮ ᱠᱟᱱᱟ ᱰᱟᱸᱰᱟ ᱠᱚᱛᱮᱜ ᱫᱟᱨᱮ ᱥᱮ ᱟᱹᱜᱩ ᱠᱟᱛᱮᱜ ᱦᱚᱸ ᱵᱤᱱ ᱨᱚᱦᱚᱭ ᱵᱟᱲᱟ ᱠᱟᱜ ᱜᱮᱭᱟ ᱾ ᱢᱮᱱᱠᱷᱟᱱ ᱜᱚᱢᱠᱮ ᱡᱟᱦᱟᱸ ᱟᱵᱤᱱ ᱪᱟᱨᱟ ᱵᱤᱱ ᱟᱹᱜᱩ ᱞᱮᱫᱼᱟ ᱚᱱᱟ ᱨᱚᱦᱚᱭ ᱢᱟᱵᱤᱱ ᱨᱚᱦᱚᱭ ᱞᱮᱼᱟ ᱜᱚᱢᱠᱮ ᱛᱟᱦᱚᱞᱮ ᱡᱚᱜᱟᱣ ᱡᱚᱛᱚᱱ ᱛᱮ ᱵᱷᱩᱞ ᱮᱱᱟ ᱥᱮ ᱫᱟᱜ ᱛᱮᱜᱮ ᱵᱮᱥᱤ ᱵᱤᱱ ᱫᱩᱞᱟᱜᱼᱟ ᱥᱮ ᱫᱟᱜ ᱵᱟᱵᱤᱱ ᱫᱩᱞᱟᱜ ᱛᱮ ᱜᱚᱢᱠᱮ ᱜᱚᱡ ᱮᱱᱟ ᱥᱮ ᱡᱟᱦᱟᱱᱟᱜ ᱚᱱᱠᱟᱱ ᱮᱴᱠᱮᱴᱚᱬᱮ ᱦᱳᱭ ᱞᱮᱱ ᱛᱮᱜᱮ ᱜᱚᱢᱠᱮ ᱜᱚᱡ ᱮᱱᱟ ᱚᱱᱟ ᱠᱟᱹᱴᱤᱡ ᱡᱩᱫᱤ ᱵᱤᱱ ᱞᱟᱹᱭ ᱛᱚᱨᱟ ᱠᱮᱭᱟ ᱱᱟᱯᱟᱭ ᱠᱚ ᱠᱚᱣᱟ ᱥᱮ ᱟᱹᱞᱤᱧ ᱦᱚᱸᱞᱤᱧ ᱢᱚᱱᱮ ᱵᱟᱲᱟᱭᱮᱫ ᱛᱟᱦᱮᱸ ᱜᱚᱢᱠᱮ ᱦᱩᱰᱤᱧ ᱧᱚᱜᱟᱜ ᱢᱤᱫᱴᱟᱝ ᱪᱟ ᱵᱟᱜᱟᱱ ᱞᱤᱧ ᱡᱩᱛᱟ ᱟᱫᱚ ᱞᱟᱹᱭ ᱵᱩᱴᱟᱹ ᱟᱹᱞᱤᱧ ᱵᱤᱱ ᱚᱠᱟ ᱞᱮᱠᱟᱛᱮ ᱠᱚᱨᱟᱣ ᱦᱩᱭᱩᱜᱼᱟ ᱾
ᱟᱫᱚ ᱠᱷᱟᱜ ᱱᱚᱣᱟ ᱫᱚ ᱟᱹᱞᱤᱧ ᱦᱚᱸᱛᱚ ᱚᱱᱠᱟᱱ ᱪᱟᱹᱥᱤ ᱫᱚ ᱵᱟᱝ ᱠᱟᱱᱟᱞᱤᱧ ᱥᱮ ᱚᱱᱟ ᱨᱮᱱ ᱫᱚ
ᱦᱩᱸ ᱦᱩᱸ
ᱛᱚ ᱟᱹᱞᱤᱧ ᱫᱚᱞᱤᱧ ᱢᱚᱱᱮᱭᱮᱫ ᱛᱟᱦᱮᱸᱫ ᱡᱮ ᱮᱢᱱᱤ ᱫᱟᱨᱮ ᱞᱮᱠᱟᱜᱮ ᱨᱚᱦᱚᱭ ᱦᱩᱭ ᱞᱮᱱᱜᱮ, ᱫᱟᱜ ᱫᱩᱞ ᱠᱚ ᱥᱮ ᱚᱱᱟ ᱪᱮᱛᱟᱱ ᱨᱮ ᱩᱱᱟᱹᱜ ᱫᱷᱮᱭᱟᱱ ᱠᱚᱫᱚ ᱚᱱᱠᱟ ᱫᱚ ᱵᱟᱹᱞᱤᱧ ᱮᱢ ᱠᱟᱫᱟ ᱾ ᱥᱩᱫᱩ ᱯᱳᱭᱞᱳ ᱨᱮ ᱫᱟᱜ ᱞᱤᱧ ᱫᱩᱞᱟᱜ ᱛᱟᱦᱮᱸᱫ ᱟᱨ ᱚᱱ
ᱟᱨ ᱚᱱᱠᱟ ᱧᱮᱞ ᱵᱟᱲᱟᱜ ᱠᱟᱱ ᱛᱟᱦᱮᱸᱫ ᱞᱤᱧ ᱾ ᱟᱪᱪᱷᱟ ᱟᱪᱪᱷᱟ ᱟᱪᱪᱷᱟ
ᱟᱫᱚ ᱚᱱᱟ ᱫᱚ ᱠᱷᱟᱱᱟᱜ ᱪᱮᱫ ᱞᱮᱠᱟᱞᱤᱧ ᱞᱟᱹᱭ ᱟᱵᱮᱱᱟ ᱚᱱᱮ ᱡᱮ ᱦᱩᱲᱩ ᱵᱚᱱ ᱨᱚᱦᱚᱭᱮᱜ ᱠᱟᱱ
ᱠᱟᱱ ᱦᱮᱸ ᱦᱮᱸ ᱦᱮᱸ
ᱚᱱᱟᱨᱮ ᱥᱟᱨ ᱪᱟᱯᱟᱱ ᱪᱮᱫ ᱞᱮᱠᱟ ᱮᱢᱟᱜ ᱦᱩᱭᱩᱜ ᱦᱩᱭᱩᱜᱼᱟ ᱾ ᱚᱱᱠᱟᱜᱮ ᱱᱚᱣᱟ ᱪᱮᱛᱟᱱ ᱨᱮᱦᱚᱸ ᱠᱟᱹᱴᱤᱡ ᱨᱟᱱ ᱠᱚ ᱮᱢᱟᱜ ᱦᱩᱭᱩᱜᱼᱟ ᱥᱮ ᱪᱮᱫ ᱟᱹᱞᱤᱧ ᱦᱚᱸ ᱚᱱᱟ ᱦᱚᱸ ᱢᱚᱡᱽ ᱛᱮᱫᱚ ᱵᱟᱞᱤᱧ ᱵᱟᱲᱟᱭᱟ ᱾
ᱟᱪᱪᱷᱟ ᱟᱪᱪᱷᱟ ᱟᱪᱪᱷᱟ ᱥᱮ ᱜᱚᱝᱠᱮ ᱟᱞᱤᱧ ᱦᱚᱸ ᱪᱟᱞᱟᱣ ᱫᱚᱞᱤᱧ ᱪᱟᱞᱟᱣ ᱟᱠᱟᱱ ᱜᱮᱭᱟ ᱟᱵᱤᱱ ᱡᱮᱢᱚᱱ ᱫᱟᱨᱡᱤᱞᱤᱝ ᱵᱤᱱ ᱪᱟᱞᱟᱣ ᱞᱮ ᱜᱚᱢᱠᱮ ᱟᱹᱞᱤᱧ ᱦᱚᱸ ᱚᱱᱠᱟ ᱫᱤᱜᱷᱟ ᱫᱚᱞᱤᱧ ᱪᱟᱞᱟᱣ ᱟᱠᱟᱱ ᱜᱮᱭᱟ ᱫᱤᱜᱷᱟ ᱡᱚᱢᱢᱩ ᱠᱟᱥᱢᱤᱨ ᱡᱟᱦᱟᱸᱨᱮ ᱵᱚᱨᱚᱯᱷ ᱫᱤᱥᱚᱢ ᱜᱚᱢᱠᱮ
ᱦᱳᱭ ᱦᱳᱭ ᱦᱳᱭ ᱦᱮᱸ
ᱟᱫᱚ ᱟᱹᱞᱤᱧ ᱦᱚᱛᱚᱞᱤᱧ ᱠᱟᱴᱤᱡ ᱦᱟᱵᱽᱞᱟ ᱦᱚᱞᱤᱧ ᱦᱟᱵᱽᱞᱟ ᱧᱚᱜ ᱜᱮᱭᱟ ᱛᱚ ᱟᱫᱚ ᱵᱚᱨᱚᱵ ᱫᱤᱥᱚᱢ ᱞᱤᱧ ᱪᱟᱞᱟᱣ ᱢᱟᱞᱤᱧ ᱪᱟᱞᱟᱣ ᱟᱠᱟᱱᱟ ᱟᱹᱞᱤᱧ ᱫᱚᱞᱤᱧ ᱢᱚᱱᱮᱫᱟ ᱜᱚᱢᱠᱮ ᱱᱚᱱᱛᱮ ᱢᱟ ᱵᱚᱨᱚᱯᱷ ᱧᱩᱨᱩᱜ ᱠᱟᱱᱟ᱾ ᱟᱨ ᱟᱵᱚ ᱥᱮᱫ ᱫᱤᱥᱚᱢ ᱠᱚᱨᱮ ᱢᱟ ᱱᱚᱣᱟ ᱫᱤᱥᱚᱢ ᱠᱚᱨᱮ ᱢᱟ ᱵᱚᱨᱚᱯᱷ ᱢᱟ ᱵᱟᱝ ᱧᱩᱨᱩᱜᱼᱟ ᱟᱫᱚ ᱚᱱᱟ ᱜᱮᱞᱤᱧ ᱪᱤᱱᱛᱟᱹ ᱵᱟᱲᱟᱭᱮᱭᱟ ᱜᱚᱢᱠᱮ ᱟᱹᱞᱤᱧ ᱦᱟᱵᱽᱞᱟ ᱦᱚᱲ ᱪᱮ ᱪᱤᱠᱟᱹᱛᱮ ᱪᱮᱛᱟᱱ ᱠᱷᱚᱱ ᱫᱚ ᱵᱚᱨᱚᱯᱷ ᱧᱩᱨᱩᱜ ᱠᱟᱱᱟ ᱪᱤᱠᱟᱹᱛᱮ ᱩᱱᱟᱹᱜ ᱨᱮᱭᱟᱲ ᱠᱟᱱᱟ ᱟᱨ ᱟᱵᱚ ᱥᱮᱫ ᱫᱚ ᱪᱤᱠᱟᱹᱛᱮ ᱩᱱᱟᱹᱜ ᱴᱷᱟᱝ ᱴᱷᱟᱝ ᱥᱤᱛᱩᱝ ᱟᱨ ᱯᱟᱲᱟᱜ ᱦᱟᱹᱵᱤᱡ ᱯᱟᱲᱟᱜᱚᱜ ᱠᱟᱱᱟ ᱥᱤᱛᱩᱝ ᱛᱮ ᱛᱟᱦᱞᱮ ᱟᱨᱦᱚ ᱞᱤᱧ ᱢᱚᱱᱮᱭᱮᱫ ᱛᱟᱦᱮᱸ ᱵᱟᱬᱮ ᱟᱹᱞᱤᱧ ᱦᱚᱞᱤᱧ ᱢᱚᱱᱮ ᱵᱟᱲᱟ ᱞᱮᱫ ᱜᱮᱭᱟ ᱜᱚᱝᱠᱮ ᱯᱚᱠᱮᱴ ᱨᱮ ᱥᱟᱢᱵᱟᱣ ᱠᱟᱛᱮᱫ ᱚᱱᱟ ᱠᱟᱴᱤᱡ ᱱᱤᱱ ᱢᱟᱨᱟᱝ ᱵᱚᱨᱚᱯᱷ ᱯᱚᱠᱮᱴ ᱨᱮ ᱵᱟᱭ ᱟᱹᱜᱩᱭᱮᱛ ᱢᱮᱱᱠᱷᱟᱱ ᱜᱚᱢᱠᱮ ᱯᱚᱠᱚᱨ ᱨᱮ ᱵᱟᱭ ᱥᱚᱸᱜᱮ ᱛᱟᱨᱟ ᱜᱚᱞᱟᱣᱮᱱᱟ ᱦᱮᱡ ᱦᱮᱡ ᱛᱮᱜᱮ
ᱦᱳᱭ ᱟᱵᱮᱱ ᱫᱚᱵᱮᱱ ᱢᱚᱱᱮ ᱠᱟᱫᱟ ᱡᱟᱱᱤᱡ ᱚᱱᱟ ᱥᱮᱨᱢᱟ ᱠᱷᱚᱱ
ᱥᱮᱨᱢᱟ ᱠᱷᱚᱱ ᱟᱵᱚ ᱥᱮᱱ ᱡᱟᱦᱟᱸ ᱥᱮᱨᱢᱟ ᱠᱷᱚᱱ ᱡᱟᱦᱟᱸ ᱟᱨᱮᱞ ᱧᱩᱨᱩ ᱦᱮᱸ ᱜᱚᱝᱠᱮ ᱮᱠᱫᱚᱢ ᱡᱟᱦᱟᱸ ᱠᱟᱛᱷᱟ ᱵᱤᱱ ᱞᱟᱹᱭ ᱟᱠᱟᱜ ᱥᱟᱹᱨᱤᱜᱮ ᱚᱱᱠᱟ ᱜᱮ
ᱮᱠᱫᱚᱢ ᱟᱫᱚ ᱟᱵᱮᱱ ᱫᱚᱵᱮᱱ ᱢᱚᱱᱮᱭᱮᱫ ᱠᱟᱱᱟ ᱡᱮ ᱛᱟᱦᱚᱞᱮ ᱱᱚᱣᱟ ᱫᱚ ᱦᱟᱸᱜ ᱱᱚᱛᱮ ᱨᱮ ᱢᱮᱱᱟᱜ ᱞᱤᱧᱟᱹ ᱛᱟᱦᱚᱞᱮ ᱚᱲᱟᱜ ᱥᱮᱱ ᱤᱫᱤ ᱦᱩᱭᱩᱜᱼᱟ᱾
ᱦᱮᱸ ᱦᱮᱸ
ᱟᱫᱚ ᱠᱷᱟᱱᱟᱜ ᱚᱱᱟᱫᱚ ᱚᱱᱛᱮᱱᱟᱜ ᱵᱚᱨᱚᱯᱷ ᱫᱚᱦᱚᱵᱮᱱ ᱧᱮᱞ ᱠᱟᱫᱟ ᱛᱚ ᱰᱷᱩᱸᱵᱟᱹᱜ ᱰᱷᱩᱸᱵᱟᱹᱜ ᱜᱮ ᱧᱩᱨᱩᱜᱼᱟ ᱥᱮ
ᱦᱮᱸ ᱜᱚᱝᱠᱮ ᱦᱮᱸ ᱢᱟᱱᱮ ᱟᱹᱰᱤ ᱪᱮᱦᱨᱟ ᱜᱚᱝᱠᱮ ᱮᱠᱫᱚᱢ ᱢᱟᱱᱮ ᱯᱩᱨᱩᱭ ᱯᱩᱨᱩᱭ ᱯᱩᱸᱰ ᱜᱮ ᱜᱚᱴᱟ ᱧᱮᱞᱚᱜ ᱫᱚ ᱜᱚᱝᱠᱮ ᱟᱨ ᱜᱚᱝᱠᱮ ᱡᱤᱠᱤᱜ ᱟᱨ ᱡᱤᱠᱤ ᱞᱮᱠᱷᱟᱱ ᱜᱚᱝᱠᱮ ᱮᱢᱚᱱᱮᱢ ᱪᱷᱚᱞᱠᱟᱣ ᱪᱟᱞᱟᱜᱼᱟ ᱵᱟᱝ ᱮᱠᱫᱚᱢ ᱟᱹᱰᱤ ᱪᱮᱨᱦᱟ ᱜᱮ ᱜᱚᱝᱠᱮ᱾ ᱢᱟᱱᱮ ᱛᱩᱞᱟᱹᱢ ᱞᱮᱠᱟ ᱜᱤᱛᱤᱡ ᱞᱮᱠᱷᱟᱱᱮᱢ ᱵᱚᱞᱚ ᱵᱟᱭ ᱪᱟᱵᱟᱭᱮᱱᱟ ᱮᱠᱫᱚᱢ ᱚᱱᱟ ᱵᱚᱨᱚᱯ ᱨᱮᱜᱮ᱾
ᱟᱹᱞᱤᱧ ᱦᱚᱸ ᱚᱱᱟ ᱵᱷᱤᱰᱭᱳ ᱠᱚᱨᱮ ᱜᱮᱞᱤᱧ ᱧᱮᱞ ᱵᱟᱲᱟᱣ ᱠᱟᱫᱟ ᱡᱮ ᱫᱚᱢᱮ ᱠᱚ ᱡᱤᱠᱤ ᱟᱹᱪᱩᱨᱚᱜᱼᱟ᱾
ᱦᱮᱸ ᱟᱫᱚ ᱜᱚᱢᱠᱮ ᱛᱟᱦᱚᱞᱮ ᱚᱱᱟ ᱠᱚᱦᱚᱸ ᱟᱵᱚ ᱡᱟᱦᱟᱸ ᱫᱤᱥᱚᱢ ᱠᱚ ᱢᱮᱸᱫ ᱛᱮ ᱵᱟᱝ ᱧᱮᱞᱟᱱᱟᱜ ᱫᱤᱥᱚᱢ ᱦᱚᱸ ᱜᱚᱝᱠᱮ ᱯᱚᱠᱮᱴ ᱨᱮ ᱴᱟᱠᱟ ᱠᱟᱹᱣᱰᱤ ᱛᱟᱦᱮᱸ ᱞᱮᱱᱠᱷᱟᱱ ᱛᱤᱱᱟᱹᱜ ᱞᱮᱠᱟᱱᱟᱜ ᱫᱤᱥᱚᱢᱮᱢ ᱫᱟᱬᱟ ᱫᱟᱲᱮᱭᱟᱜᱼᱟ ᱦᱮᱥᱮ ᱵᱟᱝ ᱜᱚᱝᱠᱮ᱾
ᱮᱠᱫᱚᱢ ᱮᱠᱫᱚᱢ ᱟᱨᱚ ᱜᱚᱢᱠᱮ ᱟᱹᱞᱤᱧ ᱫᱚ ᱤᱭᱟᱹ ᱦᱚᱞᱤᱧ ᱪᱟᱞᱟᱣ ᱵᱟᱲᱟᱣ ᱠᱟᱱᱟ᱾ ᱱᱮᱯᱟᱞ
ᱥᱩᱫᱫᱤ ᱥᱮ ᱪᱮᱫ ᱜᱚᱝᱠᱮ ᱢᱟᱞᱫᱟ
ᱚᱱᱟ ᱯᱷᱟᱨᱟᱠᱠᱟ ᱵᱤᱨᱤᱡᱽ ᱚᱱᱮ ᱚᱱᱟ ᱠᱚᱦᱚᱸ ᱜᱚᱴᱟ ᱞᱤᱧ ᱧᱮᱞ ᱟᱹᱜᱩᱣ ᱠᱟᱫᱟ
ᱟᱪᱪᱷᱟ ᱟᱪᱪᱷᱟ ᱜᱚᱝᱠᱮ ᱞᱟᱹᱭᱟᱠᱚ ᱯᱷᱟᱨᱟᱠᱠᱟ ᱵᱤᱨᱤᱡᱽ ᱫᱚ ᱟᱹᱰᱤ ᱢᱟᱨᱟᱝ ᱵᱤᱨᱤᱡᱽ ᱠᱟᱱᱟ ᱮᱠᱫᱚᱢ ᱥᱟᱸᱜᱮ ᱜᱮ ᱫᱟᱜ ᱮᱠᱫᱚᱢ ᱢᱟᱱᱮ ᱫᱚᱨᱭᱟ ᱞᱮᱠᱟᱱ ᱫᱟᱜ ᱩᱱ ᱢᱟᱨᱟᱝ ᱟᱜ ᱫᱟᱜ ᱜᱚᱝᱠᱮ ᱯᱷᱟᱨᱠᱠᱟ ᱵᱤᱨᱤᱡᱽ ᱨᱮᱵᱮᱱ ᱯᱟᱭᱨᱟᱣ ᱠᱟᱱᱟ ᱥᱮ ᱵᱟᱵᱮᱱ ᱯᱟᱭᱨᱟᱣ ᱠᱟᱱᱟ᱾
ᱵᱟᱝᱟ ᱜᱚᱝᱠᱮ ᱯᱟᱭᱨᱟ ᱫᱚ ᱵᱟᱞᱤᱧ ᱯᱟᱭᱨᱟ ᱵᱟᱲᱟᱣ ᱟᱴᱠᱟᱱᱟ ᱫᱟᱜ ᱛᱮᱫ ᱜᱮᱞᱤᱧ ᱡᱚᱴᱮᱫ ᱞᱮᱫᱟ
ᱚ ᱛᱟᱦᱞᱮ ᱯᱩᱞᱤᱥ ᱯᱩᱞᱤᱥ ᱯᱷᱳᱨᱥ ᱠᱚ ᱢᱮᱱᱟᱜ ᱠᱚᱣᱟ ᱯᱟᱞᱮᱜ ᱵᱟᱠᱚ ᱟᱬᱜᱚ ᱦᱚᱪᱚ ᱣᱟᱜ ᱠᱟᱱᱟ ᱵᱟᱝ᱾
ᱦᱳᱭ ᱦᱳᱭ ᱟᱨ ᱚᱸᱰᱮ ᱫᱚᱠᱚ ᱟᱹᱞᱤᱧ ᱦᱚᱸ ᱟᱹᱞᱤᱧ ᱦᱚᱸ ᱵᱟᱞᱤᱧ ᱵᱟᱲᱟᱭᱟ ᱟᱹᱞᱤᱧ ᱨᱮᱱ ᱜᱟᱛᱮ ᱠᱚᱠᱚ
ᱜᱟᱛᱤ ᱠᱚᱠᱚ ᱞᱟᱹᱭ ᱜᱮᱭᱟ ᱡᱮ ᱚᱸᱰᱮ ᱫᱚ ᱛᱟᱭᱟᱝ ᱠᱚᱠᱚ ᱛᱟᱦᱮᱱᱟ ᱥᱟᱨᱤ ᱥᱮ ᱪᱮᱫ ᱜᱚᱝᱠᱮ
ᱦᱳᱭ ᱦᱳᱭ
ᱢᱟᱥᱮ ᱟᱹᱰᱤ ᱵᱚᱛᱚᱨ ᱨᱟᱱᱟᱜ ᱠᱟᱛᱷᱟ ᱜᱮᱵᱤᱱ ᱛᱷᱩᱛᱤᱭᱟᱫ ᱞᱤᱧ ᱫᱚ ᱜᱚᱝᱠᱮ
ᱮᱠᱫᱚᱢ ᱟᱨ ᱚᱱᱟ ᱫᱚ ᱟᱵᱮᱱ ᱦᱚᱸ ᱧᱮᱞ ᱵᱮᱱ ᱥᱮ ᱧᱩᱛᱩᱢ ᱨᱮᱜᱮ
ᱯᱷᱟᱨᱟᱠᱠᱟ ᱦᱮᱸ ᱵᱚᱛᱚᱨ ᱜᱮ ᱵᱩᱡᱷᱟᱹᱜ ᱠᱟᱱᱟ ᱯᱷᱟᱱᱟ ᱦᱮᱸ ᱚᱱᱟ ᱨᱮᱱᱟᱜ ᱫᱚ ᱢᱩᱪᱟᱹᱫ ᱵᱟᱹᱱᱩᱜᱼᱟ ᱡᱟᱹᱱᱤᱡ ᱜᱟᱱ ᱜᱚᱝᱠᱮ ᱵᱟᱝ
ᱦᱳᱭ ᱦᱳᱭ ᱟᱨ ᱚᱱᱟ ᱫᱚ ᱚᱠᱟᱞᱮᱠᱟᱞᱤᱧ ᱞᱟᱹᱭᱟᱵᱮᱱᱟ ᱡᱟᱦᱟᱸ ᱟᱵᱚ ᱱᱚᱜᱼᱚᱭ
ᱠᱳᱞᱠᱟᱛᱟ ᱨᱮᱵᱚᱱ ᱧᱮᱞᱟ ᱦᱟᱣᱲᱟ ᱵᱨᱤᱡᱽ ᱦᱮᱸ ᱦᱮᱸ ᱦᱮᱸ
ᱦᱳᱭ ᱚᱱᱮ ᱚᱱᱟ ᱛᱤᱱᱟᱹᱜ ᱡᱮᱞᱤᱧᱟ ᱚᱱᱮ ᱚᱱᱠᱟᱜᱮ ᱯᱷᱟᱨᱟᱠᱠᱟ ᱵᱨᱤᱡᱽ ᱦᱚᱸ ᱡᱮᱞᱤᱧ ᱜᱮᱭᱟ
ᱢᱟᱥᱮ ᱟᱹᱰᱤ ᱵᱚᱛᱚᱨ ᱜᱮ ᱵᱩᱡᱷᱟᱹᱜᱼᱟ ᱵᱟᱝ ᱜᱚᱢᱠᱮ ᱵᱟᱨ ᱥᱮᱫ ᱜᱮ ᱡᱩᱫᱤ ᱫᱟᱜ ᱛᱟᱦᱮᱱᱟ ᱜᱚᱝᱠᱮ
ᱮᱠᱫᱚᱢ ᱟᱨ ᱟᱵᱚ ᱫᱚ ᱱᱚᱜᱚᱸᱰᱮ ᱵᱚᱱ ᱧᱮᱞ ᱜᱮᱭᱟ ᱥᱮ ᱠᱳᱞᱠᱟᱛᱟ ᱨᱮᱫᱚ ᱚᱱᱟ ᱞᱮᱜᱮᱢ ᱞᱮᱜᱮᱢ ᱟᱹᱛᱩᱜᱼᱟ ᱥᱮ ᱟᱨ ᱯᱷᱟᱨᱟᱠᱠᱟ ᱨᱮ ᱫᱚ ᱚᱱᱠᱟ ᱫᱚ ᱵᱟᱝ ᱜᱚᱢᱠᱮ ᱟᱹᱰᱤ ᱡᱳᱨ ᱥᱟᱰᱮᱭᱟ ᱫᱟᱜ
ᱦᱮᱸ ᱟᱪᱪᱷᱟ ᱜᱚᱝᱠᱮ ᱟᱫᱚ ᱟᱞᱤᱧ ᱦᱚᱸᱛᱚ ᱚᱱᱮ ᱡᱟᱦᱟᱸ ᱫᱤᱜᱷᱟ ᱞᱤᱧ ᱪᱟᱞᱟᱣ ᱞᱮᱱᱟ ᱥᱮ ᱜᱚᱢᱠᱮ ᱜᱚᱴᱟ ᱫᱷᱟᱨᱮ ᱜᱮ ᱥᱩᱫᱩ ᱫᱟᱜ ᱟᱨ ᱫᱟᱜ ᱟᱨ ᱱᱚᱝᱠᱟ ᱢᱟᱨᱟᱝ ᱢᱟᱨᱟᱝ ᱰᱷᱟᱹᱣ ᱦᱤᱡᱩᱜ ᱠᱟᱱᱟ ᱜᱚᱝᱠᱮ ᱟᱨ ᱱᱟᱹᱣᱠᱟᱹ ᱠᱚ ᱱᱚᱝᱠᱟ ᱪᱮᱨᱦᱟ ᱠᱚ ᱛᱮᱭᱟᱨ ᱠᱟᱫᱟ ᱜᱚᱝᱠᱮ ᱩᱱ ᱢᱟᱨᱟᱝ ᱢᱟᱨᱟᱝ ᱰᱷᱮᱣ ᱠᱚᱦᱚᱸ ᱥᱮ ᱚᱱᱟ ᱦᱩᱰᱤᱧ ᱦᱩᱰᱤᱧ ᱱᱟᱹᱣᱠᱟᱹ ᱠᱚᱦᱚᱸ ᱵᱟᱭ ᱯᱟᱞᱴᱤ ᱫᱟᱲᱮᱭᱟᱜ ᱠᱟᱱᱟ ᱜᱚᱝᱠᱮ ᱟᱞᱤᱧ ᱢᱟ ᱧᱮᱞ ᱛᱮᱞᱤᱧ ᱵᱷᱟᱹᱲᱩᱢ ᱵᱷᱟᱜ ᱩᱛᱟᱹᱨᱮᱱᱟ ᱩᱱ ᱢᱟᱨᱟᱝ ᱢᱟᱨᱟᱝ ᱰᱷᱟᱹᱣ ᱱᱟᱹᱣᱠᱟᱹ ᱦᱚᱸ ᱵᱟᱭ ᱩᱞᱴᱟᱹᱣ ᱫᱟᱲᱮᱭᱟᱜ ᱠᱟᱱᱟ ᱚᱱᱟ ᱟᱵᱚ ᱢᱟᱹᱱᱢᱤ ᱚᱠᱟ ᱞᱮᱠᱟᱱᱟᱜ ᱡᱤᱱᱤᱥ ᱠᱚ ᱛᱮᱭᱟᱨ ᱫᱟᱲᱮ ᱠᱟᱣᱫᱟ ᱦᱮᱸᱥᱮ ᱵᱟᱝ ᱜᱚ ᱪᱤᱱᱛᱟᱹ ᱨᱮᱱᱟᱜ ᱵᱤᱥᱚᱭ ᱠᱟᱱᱟ
ᱮᱠᱫᱚᱢ ᱮᱠᱫᱚᱢ ᱚᱱᱟ ᱢᱟ ᱟᱹᱰᱤ ᱢᱟᱨᱟᱝ ᱪᱤᱱᱛᱟᱹ ᱨᱮᱱᱟᱜ ᱠᱟᱱ ᱜᱮᱭᱟ ᱡᱟᱦᱟᱸᱭ ᱥᱤᱨᱡᱟᱹᱣ ᱟᱠᱟᱫᱟᱭ ᱩᱱᱤ ᱦᱚᱸ ᱛᱤᱱᱟᱹᱜ ᱛᱟᱞᱮ ᱵᱩᱫᱽᱫᱷᱤ ᱛᱟᱭ
ᱦᱮᱸ ᱜᱚᱢᱠᱮ ᱮᱠᱫᱚᱢ
ᱜᱚᱢᱠᱮ ᱚᱱ ᱫᱤᱜᱷᱟ ᱦᱤᱞ ᱪᱟᱞᱟᱣ ᱠᱟᱛᱮᱫ ᱞᱤᱧ ᱪᱟᱞᱟᱣᱱᱟ ᱯᱟᱭᱨᱟ ᱢᱟᱞᱤᱧ ᱯᱟᱭᱨᱱᱟ ᱠᱚ ᱟᱵᱚ ᱥᱮ ᱞᱮᱠᱟᱱᱟᱜ ᱫᱟᱜ ᱫᱚ ᱜᱚᱢᱠᱮ ᱵᱟᱝ ᱠᱟᱱᱟ ᱦᱟᱸᱰᱮ ᱚᱸᱰᱮᱞᱤᱧ ᱛᱩᱯᱩᱱ ᱠᱟᱱᱟ ᱜᱚᱢᱠᱮ ᱥᱟᱵᱚᱱ ᱢᱟ ᱥᱟᱵᱚᱱ ᱯᱷᱚᱛᱚᱜ ᱜᱮ ᱵᱟᱝ ᱯᱷᱚᱛᱜ ᱠᱟᱱᱟ ᱟᱨ ᱜᱚᱝᱠᱮ ᱢᱚᱪᱟ ᱨᱮᱦᱚ ᱫᱟᱜ ᱞᱤᱧ ᱵᱟᱭ ᱡᱚᱝ ᱠᱟᱱᱟ ᱮ ᱵᱟᱵᱟ ᱵᱩᱞᱩᱝ ᱠᱷᱟᱨᱟ ᱜᱮ ᱮᱠᱫᱚᱢ ᱩᱫ ᱜᱮ ᱵᱟᱢ ᱩᱫ ᱫᱟᱲᱮᱭᱟᱜᱼᱟ ᱜᱚᱢᱠᱮ ᱚᱱᱠᱟ ᱵᱩᱞᱝᱼᱵᱩᱞᱝ ᱫᱟᱜ ᱵᱡᱷᱟᱹᱜ ᱠᱟᱱ ᱫᱚ ᱟᱥᱮ ᱟᱫᱚ ᱜᱚᱝᱠᱮ ᱚᱱᱟ ᱫᱚ ᱫᱚᱨᱭᱟ ᱨᱮᱱᱟᱜ ᱫᱟᱜ ᱥᱮ ᱟᱪᱷᱟ ᱟᱫᱚ ᱚᱱᱟ ᱫᱚ ᱠᱷᱟᱱ ᱵᱟᱹᱞᱤᱧ ᱢᱮᱥᱟ ᱛᱟᱦᱮᱱ ᱟᱪᱷᱟ ᱚᱱᱟ ᱛᱮᱜ ᱯᱟᱮ ᱪᱮᱫ ᱚᱱᱟ ᱛᱮᱜᱮ ᱯᱟᱞᱮᱫ ᱚᱢᱠᱟ ᱵᱩᱞᱩᱝ ᱵᱩᱞᱝ ᱵᱩᱡᱷᱟᱹᱜ ᱠᱟᱱᱟ ᱫᱚᱨᱭᱟ ᱨᱮᱱᱟᱜ ᱫᱟᱜ ᱫᱚ ᱵᱟᱝ?
ᱦᱮᱸ ᱟᱫᱚ ᱜᱚᱢᱠᱮ ᱚᱱᱟ ᱨᱮᱫᱚ ᱟᱹᱰᱤ ᱨᱚᱠᱚᱢᱟᱜ ᱨᱟᱥᱟᱭᱱᱤᱠ ᱠᱚ ᱢᱮᱥᱟ ᱛᱟᱦᱮᱱᱟ ᱥᱮ
ᱦᱮᱸ ᱦᱮᱸ ᱦᱮᱸ ᱚᱱᱟ ᱦᱚᱸ ᱠᱟᱛᱷᱟ ᱠᱟᱱ ᱜᱮᱭᱟ ᱜᱚᱢᱠᱮ ᱟᱹᱞᱤᱧ ᱢᱟᱛᱚᱞᱤᱧ ᱢᱚᱱᱮ ᱵᱟᱲᱟᱭᱮᱫᱼᱟ ᱡᱟᱦᱟᱸ ᱟᱯᱮᱥᱮᱫ ᱞᱤᱧ ᱩᱫ ᱵᱟᱲᱟ ᱞᱮᱜᱮ ᱪᱮᱫᱮᱠᱟ ᱵᱩᱡᱷᱟᱹᱜᱼᱟᱤᱱᱛᱩ ᱢᱮᱱᱠᱷᱟᱱ ᱵᱩᱞᱩᱝ ᱜᱮ ᱵᱩᱡᱷᱟᱹᱜ ᱠᱟᱱᱟ ᱜᱚᱝᱠᱮ ᱟᱨ ᱫᱚᱢᱮ ᱥᱟᱸᱜᱮ ᱦᱚᱲ ᱜᱚᱢᱠᱮ ᱩᱱᱟᱹᱜ ᱢᱟᱨᱟᱝ ᱢᱟᱨᱟᱝ ᱫᱟᱜ ᱦᱤᱡᱩᱜ ᱠᱟᱱᱟ ᱰᱷᱮᱣ ᱦᱤᱡᱩᱜ ᱠᱟᱱᱟ ᱩᱱᱚᱢᱠᱮ ᱵᱚᱛᱚᱨ ᱫᱷᱚᱨᱚᱵᱟᱠᱚ ᱵᱚᱛᱚᱨᱚᱜ ᱠᱟᱱᱟ ᱵᱷᱤᱛᱤᱨ ᱥᱮᱫ ᱜᱮᱠᱚ ᱯᱟᱭᱨᱟ ᱪᱟᱞᱟᱜ ᱠᱟᱱᱟ ᱜᱚᱝᱠᱮ ᱟᱨᱦᱚᱸ ᱰᱷᱟᱹᱣᱟᱹ ᱱᱛᱮ ᱴᱷᱮᱞᱟᱣ ᱟᱹᱜᱩᱭᱮᱫ ᱠᱚᱣᱟ ᱟᱞᱤᱧ ᱢᱟ ᱧᱮᱞ ᱛᱮᱞᱤᱧ ᱵᱷᱲᱢ ᱵᱷᱟᱜ ᱮᱱᱟ ᱟᱨ ᱟᱹᱞᱤᱧ ᱢᱟ ᱚᱱᱮ ᱜᱩᱱᱴᱤ ᱥᱚᱢᱟᱱ ᱫᱟᱜᱞᱮ ᱜᱮᱰᱮ ᱞᱮᱠᱟ ᱞᱤᱧ ᱥᱟᱰᱮ ᱵᱮᱰᱮ ᱜᱚᱫᱚᱜ ᱠᱟᱱ ᱛᱟᱦᱮᱸᱫ ᱜᱚᱢᱠᱮ ᱢᱟᱥᱮ ᱦᱟᱭ ᱨᱮ ᱟᱫᱚ ᱵᱚᱛᱚᱨ ᱨᱮᱱᱟᱜ ᱡᱤᱱᱤᱥ ᱠᱟᱱ ᱜᱮᱭᱟ ᱜᱚᱝᱠᱮ ᱚᱱᱟ ᱠᱚᱫᱚ ᱦᱮᱸ ᱜᱚᱝᱠᱮ ᱡᱤᱣᱤ ᱜᱮ ᱵᱚᱛᱚᱨ ᱫᱚᱦᱚ ᱫᱚᱨᱠᱟᱨ ᱠᱟᱱ ᱜᱮᱭᱟ ᱚᱠᱟ ᱥᱚᱢᱚᱭ ᱚᱠᱟᱮᱠᱱᱟᱜ ᱮᱴᱠᱮᱴᱚᱬᱮ ᱥᱮᱴᱮᱨ ᱜᱚᱫᱚᱜᱼᱟ ᱟᱫᱚ ᱵᱚᱛᱚᱨ ᱫᱚ ᱵᱩᱡᱷᱟᱹᱜ ᱜᱮᱭᱟ ᱵᱟᱝ
ᱦᱳᱭ ᱦᱳᱭ ᱮᱠᱫᱚᱢ ᱮᱠᱫᱚᱢ ᱟᱨ ᱟᱵᱮᱱ ᱡᱩᱫᱤ ᱵᱮᱤᱱ ᱧᱮᱞᱟ ᱡᱮ ᱫᱚᱨᱭᱟ ᱠᱚᱨᱮ ᱡᱟᱦᱟᱸᱭ ᱠᱚ ᱪᱟᱞᱟᱜ ᱟᱥ
ᱦᱮᱸ
ᱩᱱᱠᱩ ᱠᱚᱫᱚ ᱧᱮᱞ ᱠᱚᱣᱟᱵᱮᱱ ᱡᱮ ᱵᱮᱥᱤ ᱫᱟᱜ ᱨᱮᱫᱚ ᱵᱟᱝ ᱠᱚ ᱵᱚᱞᱚᱜᱼᱟ
ᱮᱠᱫᱚᱢ ᱜᱚᱝᱠᱮ ᱮᱠᱫᱚᱢ ᱟᱫᱚ ᱟᱵᱮᱱ ᱦᱚᱸ ᱧᱮᱞ ᱵᱮᱱ ᱢᱤᱫ ᱫᱷᱟᱣ ᱨᱮ ᱦᱤᱡᱩᱜᱼᱟ ᱫᱚᱨᱭᱟ ᱫᱟᱜ ᱟᱨᱚ ᱟᱹᱰᱤ ᱞᱚᱜᱚᱱ ᱜᱮ ᱪᱟᱞᱟᱜᱟ ᱮᱠᱫᱚᱢ ᱮᱠᱫᱚᱢ ᱮᱠᱫᱚᱢ ᱟᱵᱚ ᱫᱚ ᱜᱚᱝᱠᱮ ᱢᱤᱫ ᱫᱷᱟᱣ ᱧᱮᱞ ᱟᱹᱜᱩ ᱫᱚᱨᱠᱟᱨ ᱠᱟᱱ ᱛᱟᱵᱚᱱᱟ ᱡᱮᱣᱤᱫ ᱡᱤᱵᱚᱱ ᱨᱮ ᱠᱟᱛᱷᱟ ᱨᱮᱜᱮ ᱢᱮᱱᱟᱜᱼᱟ ᱥᱮ ᱡᱮ ᱰᱟᱸᱜᱶᱟ ᱨᱮᱜᱮ ᱠᱟᱵ ᱠᱟᱵ ᱟᱨ ᱦᱟᱲᱟᱢ ᱠᱟᱛᱮᱢ ᱪᱟᱦᱟᱵ ᱠᱟᱜ ᱛᱚ ᱜᱚᱝᱠᱮ ᱰᱟᱸᱜᱩᱣᱟ ᱡᱚᱛᱚ ᱫᱤᱱ ᱢᱮᱱᱟᱜ ᱵᱮᱱᱟ ᱛᱚᱛᱚ ᱫᱤᱱ ᱠᱟᱹᱴᱤᱡᱽ ᱠᱟᱹᱴᱤᱡᱽ ᱫᱟᱬᱟ ᱟᱹᱜᱩᱣᱟᱜ ᱞᱮᱠᱷᱟᱱ ᱱᱟᱯᱚᱜᱼᱟ ᱥᱮ ᱵᱟᱝ?
ᱮᱠᱫᱚᱢ ᱮᱠᱫᱚᱢ ᱟᱨ ᱟᱞᱚᱵᱮᱱ ᱞᱟᱹᱭᱟ ᱜᱚᱝᱠᱮ ᱟᱵᱚᱣᱟᱜ ᱢᱟᱱᱣᱟ ᱦᱚᱲᱢᱚ ᱦᱚᱸ ᱚᱱᱠᱟᱱ ᱜᱮᱭᱟ
ᱦᱮᱸ ᱜᱚᱝᱠᱮ ᱦᱮᱸ ᱛᱚ ᱜᱚᱝᱠᱮ ᱠᱟᱹᱴᱤᱡᱽ ᱚᱠᱛᱚ ᱠᱚᱦᱚᱸ ᱠᱷᱟᱴᱚ ᱢᱟᱪᱷᱟ ᱧᱚᱜ ᱜᱮᱛᱟᱞᱟᱝᱟ ᱛᱟᱦᱞᱮ ᱱᱚᱣᱟ ᱦᱩᱰᱤᱧ ᱢᱟᱪᱷᱟ ᱜᱟᱯᱟᱞᱢᱟᱨᱟᱣ ᱨᱮ ᱟᱢᱥᱟᱜ ᱱᱚᱣᱟ ᱫᱟᱬᱟᱱ ᱤᱫᱤ ᱠᱟᱛᱮᱫ ᱟᱭᱢᱟ ᱞᱮᱠᱟᱱᱟᱜ ᱠᱟᱛᱷᱟᱭ ᱞᱟᱝ ᱜᱟᱛᱷᱟ ᱠᱮᱫᱮᱜᱼᱟ ᱟᱢᱦᱚᱸ ᱫᱟᱨᱡᱤᱞᱤᱝ ᱮᱢ ᱪᱟᱞᱟᱣ ᱠᱟᱱᱟ ᱪᱟᱞᱟᱣ ᱟᱠᱟᱱᱟ ᱫᱤᱜᱷᱟ ᱚᱱᱛᱮ ᱠᱟᱥᱢᱤᱨ ᱛᱚ ᱜᱚᱝᱠᱮ ᱟᱨᱚ ᱡᱟᱦᱟᱸ ᱛᱤᱥᱞᱟᱝ ᱠᱩᱠᱞᱤ ᱨᱚᱯᱚᱲᱚ ᱞᱮᱱᱠᱷᱟᱱ ᱟᱢ ᱥᱟᱜ ᱟᱹᱰᱤ ᱱᱟᱯᱟᱭᱤᱧ ᱵᱩᱡᱷᱟᱹᱣᱟ ᱛᱚ ᱱᱤᱛᱚᱜ ᱡᱟᱦᱟᱸ ᱛᱤᱱᱟᱹᱜ ᱞᱟᱸᱝ ᱠᱩᱠᱞᱤ ᱨᱚᱯᱚᱲ ᱦᱩᱭᱱᱟ ᱜᱚᱝᱠᱮ ᱚᱱᱟᱨᱮ ᱡᱚᱯᱲᱟᱣ ᱠᱟᱛᱮᱜ ᱥᱟᱭ ᱥᱟᱭ ᱥᱟᱨᱦᱟᱣ
ᱮᱠᱫᱚᱢ ᱴᱷᱤᱠ ᱜᱮᱭᱟ ᱜᱚᱝᱠᱮ ᱥᱮ ᱟᱹᱞᱤᱧ ᱯᱟᱦᱴᱟ ᱠᱷᱚᱱ ᱦᱚᱸ ᱟᱭᱢᱟ ᱟᱭᱢᱟ ᱥᱟᱨᱦᱟᱣ
ᱟᱭᱢᱟ ᱥᱟᱨᱦᱟᱣ ᱡᱚᱦᱟᱨ ᱜᱮ ᱜᱚᱝᱠᱮ ᱛᱟᱦᱚᱞᱮ᱾
ᱴᱷᱤᱠ ᱜᱮᱭᱟ ᱢᱟ ᱜᱚᱝᱠᱮ ᱛᱟᱦᱚᱞᱮ